ᱦᱮ ᱜᱚᱝᱠᱮ
ᱦᱚᱭ ᱦᱚᱭ ᱦᱚᱭ ᱟᱸᱡᱚᱢᱚᱜ ᱠᱟᱱᱟ᱾
ᱮᱸ ᱡᱚᱦᱟᱨ ᱜᱮ ᱜᱚᱢᱠᱮ
ᱦᱚᱭ ᱡᱚᱦᱟᱨ ᱜᱮ
ᱚᱠᱟ ᱞᱮᱠᱟᱱᱟᱜ ᱢᱤᱱᱟᱜ ᱜᱚᱝᱠᱮ
ᱱᱚᱜᱼᱚᱭ ᱱᱟᱯᱟᱭ ᱜᱮ ᱦᱚᱲᱟᱜ ᱠᱚᱨᱮ ᱜᱮ ᱟᱨᱠᱤ ᱵᱮᱥ ᱵᱟᱲᱟ ᱜᱮᱭᱟᱯᱮ ᱢᱚᱴᱟᱢᱩᱴᱤ ᱟᱨᱠᱤ
ᱦᱮᱭ ᱜᱚᱢᱠᱮ ᱮᱼ ᱜᱚᱢᱠᱮ ᱦᱚᱭ ᱢᱟ ᱱᱮᱛᱟᱨ ᱢᱟ ᱪᱟᱥ ᱚᱠᱛᱚ ᱜᱮ ᱦᱮᱡ ᱟᱠᱟᱱᱟ ᱟᱹᱵᱤᱱ ᱥᱮᱫ ᱪᱟᱥ ᱠᱚ ᱛᱤᱱᱠᱟ ᱢᱤᱫ ᱫᱤᱱ ᱨᱮᱵᱤᱱ ᱞᱟᱦᱟ ᱠᱮᱫᱟ ᱟᱞᱮ ᱥᱮᱫ ᱢᱟ ᱵᱟᱝ ᱞᱟᱦᱟᱜ ᱠᱟᱱ ᱜᱮ ᱫᱟᱜ ᱠᱚ ᱵᱟᱹᱱᱩᱜ-ᱟ ᱟᱨ ᱟᱞᱮ ᱥᱮᱫ ᱫᱚ ᱛᱟᱭᱱᱚᱢ ᱛᱮᱜᱮᱞᱮ ᱨᱚᱦᱚᱭ ᱜᱮᱭᱟ ᱚᱱᱟ ᱵᱟᱠᱷᱨᱟ ᱫᱚ ᱪᱮᱠᱟ ᱵᱤᱱ ᱠᱚᱨᱟᱣᱮᱫᱟ ᱠᱟᱹᱢᱤ ᱠᱚ ᱞᱟᱹᱭ ᱵᱤᱱ
ᱦᱳᱭ ᱦᱳᱭ ᱪᱟᱥ ᱠᱚᱫ ᱟᱫᱚ ᱢᱮᱱᱟᱜ-ᱟ ᱚᱱᱟᱦᱚ ᱟᱹᱵᱤᱱ ᱞᱮᱠᱟ ᱜᱮ ᱠᱮᱥ ᱛᱟᱞᱤᱧ ᱟᱨᱠᱤ ᱫᱟᱜ ᱦᱚᱸ ᱮᱴᱠᱮᱴᱚᱮ ᱧᱚᱜ ᱜᱮᱭᱟ ᱟᱞᱮᱭᱟᱜ ᱥᱮᱫ ᱦᱚᱸ ᱟᱨᱠᱤ ᱠᱮᱱᱮᱞ ᱫᱟᱜ ᱦᱚᱸ ᱰᱮᱨᱤ ᱛᱮ ᱛᱷᱚᱲᱟ ᱜᱟᱱ ᱮᱸ ᱫᱟᱜ ᱦᱚᱸ ᱥᱮᱨᱢᱟ ᱛᱮᱦᱚᱸ ᱵᱟᱝ ᱡᱟᱹᱲᱤᱭ ᱫᱟᱭ᱾
ᱦᱮᱸ ᱜᱚᱢᱠᱮ ᱛᱟᱦᱞᱮ ᱛᱚᱞᱟ ᱠᱚᱫᱚ ᱦᱩᱭ ᱠᱟᱱᱟ ᱥᱮ ᱜᱚᱢᱠᱮ ᱟᱞᱮ ᱥᱮᱫ ᱢᱟ ᱦᱚᱞᱟ ᱢᱟᱫᱷᱮ ᱞᱮ ᱜᱤᱰᱤ ᱠᱟᱫᱟ᱾ ᱦᱳᱭ ᱛᱮᱦᱚᱸ ᱫᱮᱨᱤ ᱜᱚᱫᱚᱜ ᱜᱮᱭᱟ᱾ ᱟᱨ ᱱᱮᱥ ᱫᱚ ᱫᱟᱜ ᱦᱚᱸ ᱠᱚᱢ ᱜᱮ ᱵᱩᱡᱷᱟᱹᱜ ᱠᱟᱱᱟ ᱫᱟᱜᱟᱭ ᱥᱮ ᱵᱟᱭ ᱫᱟᱜᱟ ᱚᱱᱟ ᱦᱚᱸ ᱫᱚᱢᱮᱜᱮ ᱩᱭᱦᱟᱹᱨ-ᱵᱷᱟᱵᱽᱱᱟ ᱦᱩᱭᱩᱜ ᱠᱟᱱᱟ ᱪᱮᱫ ᱦᱩᱭᱩᱜ-ᱟ
ᱦᱚᱭ ᱦᱮᱸ ᱦᱚᱭ ᱦᱚᱭ ᱟᱹᱰᱤ ᱡᱩᱨ ᱜᱮ ᱨᱤᱢᱤᱞ ᱦᱚᱸᱜᱮ ᱨᱤᱢᱤᱞ ᱫᱟᱭ ᱠᱤᱱᱛᱩ ᱫᱟᱜ ᱫᱚ ᱵᱟᱝ ᱫᱟᱜ ᱫᱟᱭ
ᱦᱮᱸ ᱦᱟᱱᱮ ᱮᱴᱟᱜ ᱥᱮᱫ ᱠᱷᱚᱱ ᱜᱮ ᱫᱟᱜ ᱮᱫᱟᱭ ᱛᱮᱦᱤᱧ ᱢᱟᱛᱚ ᱤᱯᱤᱞ ᱠᱚᱦᱚᱸ ᱠᱚ ᱧᱮᱞᱚᱜ ᱠᱟᱱ ᱜᱮ ᱛᱮ ᱨᱤᱢᱤᱞ ᱠᱚᱦᱚᱸ ᱟᱹᱰᱤ ᱪᱮᱛᱟᱱ ᱜᱮ ᱨᱟᱠᱟᱵ ᱠᱮᱫ ᱜᱮ
ᱦᱚᱭ ᱦᱟᱭ ᱦᱮᱸ
ᱟᱫᱚ ᱜᱚᱝᱠᱮ ᱵᱟᱹᱭᱦᱟᱹᱲ ᱠᱚᱦᱚᱸ ᱟᱯᱮ ᱥᱮᱫ ᱫᱚ ᱵᱟᱝ ᱨᱚᱦᱚᱭᱚᱜ ᱠᱟᱱ ᱜᱮ ᱢᱤᱫ ᱵᱟᱨ ᱠᱟᱛᱮ ᱛᱟᱞᱟ ᱛᱟᱞᱟᱛᱮ ᱡᱟᱦᱟᱸ ᱫᱟᱜ ᱠᱚ ᱞᱤᱸᱜᱤᱱ ᱜᱤᱭᱟ ᱚᱱᱟ ᱠᱚᱨᱮ ᱢᱟ ᱟ ᱨᱚᱦᱚᱭ ᱜᱮᱭᱟ ᱠᱚ ᱞᱟᱦᱟᱛᱮᱜᱮ
ᱟᱸ ᱟᱞᱮ ᱥᱮᱫ ᱢᱟ ᱠᱩᱴᱷᱤᱱ ᱫᱟᱜ ᱫᱚ ᱵᱷᱟᱜᱤ ᱜᱮ ᱮᱴᱠᱮᱴᱚᱬᱮ ᱜᱮᱭᱟ ᱟᱨᱠᱤ ᱫᱟᱜ ᱫᱚ ᱵᱚᱞᱛᱮᱫᱚ ᱡᱟᱦᱟᱸᱨᱮ ᱟᱨᱠᱤ ᱫᱟᱜ ᱢᱮᱱᱟᱜ-ᱟ ᱦᱟᱱᱰᱮ-ᱱᱷᱟᱰᱮ ᱟᱨᱠᱤ ᱚᱸᱰᱮ ᱫᱚᱵᱚᱱ ᱨᱚᱦᱚᱭᱮᱫ-ᱟ ᱚᱠᱟ ᱠᱚᱨᱮ ᱫᱟᱜ ᱵᱟᱹᱱᱩᱜ-ᱟᱱᱟ ᱚᱱᱟ ᱠᱚᱫᱚ ᱮᱠᱟᱞᱜᱮ ᱵᱟᱹᱱᱩᱜ-ᱟᱷ ᱵᱟᱠᱚ ᱨᱚᱦᱚᱭ ᱫᱟᱲᱮᱭᱟᱜ ᱠᱟᱱᱟ
ᱜᱚᱢᱠᱮ ᱚᱱᱟ ᱢᱟ ᱦᱮᱸ ᱜᱮ ᱟᱨ ᱚᱱᱮ ᱡᱮ ᱜᱚᱢᱠᱮ ᱢᱤᱱᱤ ᱠᱚᱠᱚ ᱡᱩᱨ ᱟᱠᱟᱫ ᱠᱚᱫᱚ ᱱᱮᱛᱟᱨ ᱫᱚ ᱚᱱᱟᱛᱮ ᱢᱟ ᱵᱟᱹᱱᱩᱜ ᱛᱟᱯᱮᱭᱟ ᱚᱱᱛᱮ ᱦᱚᱸ ᱥᱮ ᱚᱱᱟ ᱠᱚᱛᱮ ᱦᱚᱸᱛᱚ ᱱᱮᱛᱟᱨ ᱫᱚᱠᱚ ᱫᱟᱜᱮᱫ ᱜᱮᱭᱟ
ᱦᱚᱭ ᱟᱫᱚ ᱟ ᱟᱞᱮᱭᱟᱜ ᱮ ᱢᱤᱫᱴᱟᱝ ᱮᱢᱚᱱ ᱵᱟᱹᱭᱦᱟᱹᱲ ᱠᱟᱱᱟ ᱵᱩᱡᱷᱟᱹᱣᱮᱫᱟ ᱵᱤᱱ ᱴᱟᱹᱝ ᱢᱟᱱᱮ ᱚᱱᱟ ᱫᱚ ᱢᱤᱱᱤ ᱫᱚ ᱢᱮᱱᱟᱜ-ᱟ ᱴᱷᱤᱠ ᱠᱮ ᱠᱤᱱᱛᱩ ᱟᱫᱚ ᱠᱟᱨᱮᱱᱴ ᱞᱟᱭᱤᱱ ᱵᱟᱠᱚ ᱤᱫᱤ ᱫᱟᱲᱮᱭᱟᱜ ᱠᱟᱱᱟ ᱵᱩᱡᱷᱟᱹᱣ ᱮᱫᱟᱵᱤᱱ ᱢᱟᱱᱮ ᱟᱫᱚ ᱵᱤᱨ ᱵᱷᱤᱛ ᱛᱨᱤ ᱨᱮᱥᱮ ᱟᱫᱚ ᱟᱹᱰᱤ ᱴᱟ ᱞᱟᱜᱟᱜ-ᱟ ᱞᱟᱹᱭᱤᱱ
ᱜᱚᱝᱠᱮ ᱱᱮᱛᱟᱨ ᱢᱟ ᱟᱞᱟᱫᱟ ᱱᱤᱭᱚᱢ-ᱠᱟᱹᱱᱩᱱ ᱵᱚᱱ ᱟᱨᱤ ᱠᱚ ᱦᱮᱡ ᱟᱠᱟᱱ ᱦᱟᱸ ᱥᱚᱨᱠᱟᱨ ᱠᱷᱚᱱ ᱡᱩᱫᱤ ᱡᱟᱦᱟᱸ ᱢᱤᱱᱤ ᱦᱩᱭᱩᱜ-ᱟ ᱚᱱᱟ ᱠᱚᱫᱚ ᱞᱚᱜᱚᱱ ᱜᱮᱠᱚ ᱤᱫᱤᱭᱟ ᱟᱨ ᱡᱩᱫᱤ ᱟᱹᱵᱤᱱ ᱛᱮᱵᱤᱱ ᱤᱫᱤᱭᱟ ᱮᱴᱟᱜ ᱦᱚᱲᱟᱜ ᱠᱷᱮᱛ ᱠᱚᱛᱮ ᱪᱮᱛᱟᱱ ᱛᱮ ᱤᱫᱤ ᱠᱚᱛᱮ ᱜᱮᱞᱮ ᱩᱱᱠᱩᱣᱟᱜ ᱯᱟᱨᱢᱤᱥᱚᱱ ᱦᱚᱸ ᱞᱟᱜᱟᱜ ᱜᱮᱭᱟ ᱱᱮᱛᱟᱨ ᱢᱟ ᱚᱱᱟ ᱠᱷᱟᱹ ᱴᱤᱡ ᱡᱩᱴᱤᱱ ᱱᱤᱭᱚᱢ ᱟᱠᱟᱱᱟ ᱵᱟᱹᱵᱤᱱ ᱤᱫᱤ ᱫᱟᱲᱮᱭᱟᱜ-ᱟ ᱵᱟᱠᱷᱟᱱ ᱟᱨ ᱟᱹᱰᱤ ᱦᱚᱲᱜᱮ ᱚᱱᱟ ᱯᱟᱨᱢᱮᱥᱮᱱ ᱵᱟᱝ ᱠᱚ ᱮᱢᱚᱜ ᱜᱮᱭᱟ
ᱦᱚᱭ ᱦᱚᱭ ᱟᱨ ᱯᱟᱨᱢᱤᱥᱮᱱ ᱦᱟᱛᱟᱣ ᱠᱟᱛᱮᱜ ᱟᱨᱦᱚᱸ ᱴᱟᱠᱟ ᱞᱟᱜᱟᱜᱼᱟ ᱥᱮ
ᱦᱮᱸ ᱜᱚᱝᱠᱮ ᱚᱱᱟ ᱢᱟ ᱞᱟᱜᱟᱜ ᱜᱮᱭᱟ ᱠᱤᱱᱛᱩ ᱱᱩᱠᱩ ᱡᱮ ᱦᱚᱲ ᱫᱤᱵᱽ ᱵᱟᱝᱠᱚ ᱟᱲᱟᱜᱟ ᱪᱟᱹᱥᱤ ᱦᱮ ᱟᱢᱟᱜ ᱡᱟᱦᱟᱸᱭᱟᱜ ᱪᱮᱛᱟᱱ ᱛᱮᱵᱤᱱ ᱤᱫᱤᱭᱟ ᱩᱱᱤ ᱥᱤᱜᱽᱱᱮᱪᱟᱨ ᱵᱟᱭ ᱮᱢᱟ ᱟᱹᱵᱤᱱ ᱫᱚ ᱯᱩᱭᱥᱟ ᱚᱠᱟᱨᱮᱵᱤᱱ ᱧᱟᱢᱟ ᱢᱟ ᱞᱟᱹᱭᱵᱤᱱ ᱯᱩᱭᱥᱟᱹ ᱛᱟᱦᱮᱸ ᱠᱟᱛᱮ ᱵᱟᱝ ᱦᱩᱭᱩᱜ ᱜᱮᱭᱟ
ᱦᱚᱭ ᱚᱱᱠᱟ ᱜᱮᱛᱚ ᱟᱞᱮ ᱥᱮᱫ ᱦᱚᱸ ᱚᱱᱠᱟ ᱜᱮ ᱟᱨᱠᱤ ᱚᱱᱠᱟ ᱜᱮ ᱦᱩᱭ ᱟᱠᱟᱱᱟ ᱟᱨᱠᱤ ᱢᱟᱱᱮ ᱱᱤᱡᱮ ᱛᱚ ᱟᱫᱚᱢ ᱵᱩᱡᱷᱟᱹᱣ ᱮᱫᱟᱢ ᱡᱷᱚᱛᱚ ᱦᱚᱲ ᱛᱟᱜ ᱮᱢ ᱦᱩᱭᱩᱜ ᱛᱟᱹᱵᱤᱱᱟ ᱡᱩᱫᱤ ᱡᱚᱛᱚ ᱦᱚᱲ ᱫᱚ ᱱᱤᱭᱟᱹ ᱜᱮ ᱚᱱᱟ ᱵᱚᱱ ᱵᱮᱱᱟᱜ-ᱟ ᱛᱟᱦᱞᱮ ᱚᱱᱟ ᱡᱷᱚᱛᱚ ᱦᱚᱲ ᱛᱮᱜᱮ ᱦᱩᱭᱩᱜ ᱛᱟᱵᱚᱱᱟ
ᱦᱮᱸ ᱜᱚᱝᱠᱮ ᱫᱟᱜ ᱢᱟ ᱡᱚᱛᱚ ᱦᱚᱲ ᱜᱮᱵᱤᱱ ᱮᱢᱟ ᱠᱚᱣᱟ ᱚᱱᱟ ᱠᱷᱟᱱ ᱫᱟᱜ ᱫᱚ ᱵᱟᱝ ᱟᱴᱚᱠ ᱜᱮᱭᱟ ᱚᱱᱟ ᱫᱚ ᱵᱟᱝ ᱩᱴᱚᱠᱚᱜ ᱜᱮᱭᱟ ᱠᱤᱱᱛᱩ ᱟᱫᱚ ᱚᱱ ᱚᱱᱠᱟ ᱞᱮᱠᱷᱟᱱ ᱫᱚ ᱵᱟᱝᱵᱤᱱ ᱨᱟᱠᱟᱵ ᱫᱟᱲᱮᱭᱟᱜ ᱫᱚ ᱛᱟᱦᱞᱮ ᱦᱟᱱᱮ ᱥᱚᱞᱟᱨ ᱵᱤᱫ ᱚᱱᱟ ᱛᱮᱦᱚᱸ ᱫᱟᱜ ᱨᱟᱠᱟᱵ ᱜᱮᱭᱟ ᱠᱟᱨᱮᱱᱴ ᱵᱟᱝ ᱞᱟᱜᱟᱜ-ᱟ ᱢᱤᱫᱷᱟᱣ ᱛᱮ ᱯᱩᱭᱥᱟ ᱨᱟᱠᱟᱵ ᱦᱩᱭᱩᱜ ᱛᱟᱹᱵᱤᱱᱟ ᱩᱫᱷᱟᱹᱨ ᱠᱚ ᱩᱫᱷᱟᱹᱨ ᱜᱮ ᱚᱱᱠᱟᱱᱟᱜ ᱢᱟ ᱜᱟᱱᱚᱜ ᱜᱮᱭᱟ ᱟᱨ ᱥᱳᱞᱟᱨ ᱢᱟ ᱱᱮᱛᱟᱨ ᱫᱤᱱ ᱱᱚᱝᱠᱟ ᱱᱚᱝᱠᱟ ᱨᱤᱢᱤᱞ ᱠᱷᱟᱜ ᱠᱷᱟᱱ ᱫᱟᱜ ᱢᱟ ᱨᱟᱠᱟᱵ ᱛᱟᱹᱵᱤᱱᱟ
ᱦᱩᱸ ᱦᱩᱸ ᱦᱮᱸ ᱦᱮᱸ ᱥᱳᱞᱟᱨ ᱦᱮᱸ ᱚᱱᱠᱟ ᱜᱮ ᱥᱳᱞᱟᱨ ᱛᱮᱫᱚ ᱟᱨᱠᱤ ᱠᱤ ᱥᱤᱛᱩᱝ ᱜᱮ ᱵᱷᱟᱜᱤ
ᱦᱮᱸ ᱜᱚᱝᱠᱮ ᱟᱨ ᱚᱱᱟ ᱠᱚᱫᱚ ᱦᱩᱲᱩ ᱩᱱ ᱠᱚᱫᱚ ᱵᱟᱝ ᱡᱩᱛᱩᱜᱼᱟ ᱜᱚᱝᱠᱮ ᱚᱱᱟ ᱫᱚ ᱟᱱᱟᱡᱽ ᱠᱚᱜᱮ ᱵᱷᱟᱹᱜᱤᱜᱼᱟ ᱱᱟᱯᱟᱭᱚᱜᱼᱟ ᱚᱱᱟ ᱫᱚ ᱦᱚᱲᱳ ᱫᱚ ᱵᱟᱝ ᱡᱩᱛᱩᱜ ᱜᱮᱭᱟ ᱟᱨ ᱜᱚᱢᱠᱮ ᱦᱚᱸᱜᱼᱚᱭ ᱡᱟᱦᱟᱸ ᱱᱮᱛᱟᱨ ᱫᱚ ᱦᱩᱲᱩ ᱥᱟᱶ ᱥᱟᱶ ᱛᱮ ᱟᱨ ᱪᱮᱫ ᱠᱚᱯᱮ ᱨᱚᱦᱚᱭ ᱜᱮᱭᱟ ᱟᱞᱮ ᱥᱮᱫ ᱢᱟ ᱵᱮᱸᱜᱟᱲ ᱠᱚᱞᱮ ᱨᱚᱦᱚᱭ ᱜᱮᱭᱟ ᱟᱨ ᱟᱱᱟᱡᱽ ᱠᱚ ᱥᱚᱥᱟ ᱠᱚ ᱵᱚᱨᱵᱚᱴᱤ ᱠᱚ ᱡᱷᱤᱸᱜᱟᱹ ᱠᱚ
ᱦᱮᱸ ᱚᱱᱟ
ᱦᱮᱸ ᱜᱚᱝᱠᱮ ᱦᱮᱸ ᱜᱚᱝᱠᱮ ᱵᱟᱝ ᱟᱸᱡᱚᱢᱚᱜ ᱠᱟᱱᱟ
ᱠᱟᱹᱴᱤᱡ
ᱜᱚᱝᱠᱮ ᱤᱧᱢᱟ ᱯᱷᱟᱠᱟ ᱨᱮ ᱢᱤᱱᱟᱹᱧᱟ ᱜᱚᱝᱠᱮ ᱢᱟᱱᱮ ᱟᱞᱮ ᱚᱲᱟᱜ ᱨᱮᱜᱮ ᱤᱢᱱᱤ ᱛᱮᱜᱮ ᱱᱮᱴᱳᱣᱟᱨᱠ ᱮ ᱧᱟᱢ ᱜᱮᱭᱟ ᱟᱨᱦᱚᱸ ᱤᱧ ᱯᱷᱟᱠᱟ ᱨᱮ ᱢᱤᱱᱟᱧᱟ
ᱚᱸ ᱴᱷᱤᱠ ᱜᱮᱭᱟ ᱛᱟᱦᱚᱞᱮ ᱠᱟᱹᱴᱤᱡ ᱪᱚᱝ ᱟᱨᱠᱤ ᱤᱭᱟᱹᱜ ᱠᱟᱱᱟ ᱛᱟᱦᱮᱜᱼᱟ ᱠᱤ ᱢᱮᱱᱟᱜ ᱜᱮᱪᱚ
ᱥᱤᱥᱴᱮᱢ ᱠᱚ ᱜᱩᱱᱰᱩ ᱜᱩᱞᱚᱜᱼᱟ ᱜᱚᱝᱠᱮ ᱪᱮᱫ ᱠᱚᱯᱮ ᱨᱚᱦᱚᱭ ᱜᱮᱭᱟ ᱛᱟᱦᱚᱞᱮ
ᱦᱳᱭ ᱟᱱᱟᱡ ᱠᱚᱫᱚ ᱨᱚᱦᱚᱭ ᱡᱚᱢ ᱨᱚᱦᱚᱭ ᱫᱚ ᱦᱩᱭᱩᱜᱼᱟ ᱚᱱᱟ ᱠᱚᱫᱚ ᱟᱱᱟᱡ ᱵᱚᱞ ᱛᱮ ᱚᱱᱟ ᱟᱹᱞᱩ ᱟᱹᱞᱩ ᱠᱚ ᱥᱤᱡᱤᱱ ᱨᱮ ᱟᱨᱠᱤ ᱥᱤᱡᱤᱱ ᱨᱮᱱᱟᱜ ᱡᱤᱱᱤᱥ ᱥᱤᱡᱤᱱ ᱨᱮ
ᱦᱮᱸ ᱜᱚᱢᱠᱮ ᱢᱟᱱᱮ ᱱᱤᱛᱚᱜ ᱫᱚ ᱵᱟᱝ ᱯᱮ ᱨᱚᱦᱚᱭ ᱜᱮᱭᱟ ᱱᱤᱛᱚᱜ ᱫᱚ ᱚᱱᱟ ᱠᱚ ᱰᱟᱦᱤ ᱠᱚᱫᱚ ᱡᱟᱱᱤᱡ ᱵᱟᱹᱱᱩᱜ ᱛᱟᱯᱮᱭᱟ ᱟᱞᱮ ᱥᱮᱫ ᱫᱚ ᱡᱟᱦᱟᱸ ᱠᱚᱨᱮ ᱚᱱᱟ ᱠᱚᱞᱮ ᱨᱚᱦᱚᱭᱟ ᱚᱱᱟ ᱠᱚᱢᱟ ᱚᱱᱛᱮ ᱦᱩᱲᱩ ᱵᱟᱝ ᱨᱚᱦᱚᱭᱚᱜ ᱜᱮᱭᱟ ᱛᱟᱦᱚᱞᱮ ᱚᱱᱟ ᱠᱚᱞᱮ ᱨᱚᱦᱚᱭ ᱵᱟᱲᱟ ᱠᱟᱜ ᱜᱮᱭᱟ ᱟᱨ ᱱᱟᱹᱢᱤ ᱛᱮ ᱫᱟᱜ ᱞᱟᱜᱟᱣ ᱛᱚ ᱛᱟᱦᱚᱞᱮ ᱱᱤᱛᱚᱜ ᱫᱚ ᱚᱱᱟ ᱠᱚᱨᱮ ᱠᱟᱹᱢᱤ ᱵᱟᱲᱟ ᱦᱩᱭᱩᱜ ᱠᱟᱱ ᱜᱮᱭᱟ ᱟᱨ ᱫᱟᱜ ᱞᱟᱜᱟᱣ ᱞᱮᱱ ᱠᱷᱟᱱ ᱫᱚ ᱚᱦᱚᱢ ᱠᱟᱹᱢᱤ ᱠᱮᱭᱟ ᱦᱩᱲᱩ ᱜᱮ ᱨᱚᱦᱚᱭᱚᱜ ᱜᱮᱭᱟ ᱟᱫᱚ ᱵᱷᱟᱜᱤ ᱠᱟᱱ ᱜᱮᱭᱟ ᱚᱱᱟ ᱩᱢ ᱛᱮᱜᱮ ᱡᱩᱫᱤ ᱫᱟᱜ ᱞᱟᱜᱟᱜᱼᱟ ᱛᱚᱞᱟ ᱠᱚ ᱦᱟᱨᱟᱜ ᱫᱟᱜ ᱞᱟᱜᱟᱜᱼᱟ ᱛᱟᱦᱚᱞᱮ ᱩᱱ ᱛᱮᱜᱮ ᱱᱚᱣᱟ ᱠᱟᱹᱢᱤ ᱫᱚ ᱥᱩᱛᱟᱹᱜᱼᱟ ᱟᱨᱠᱤ ᱢᱟᱪᱟ ᱠᱚ ᱟᱫᱚ ᱡᱚᱜᱮ ᱵᱟᱹᱠᱤ ᱛᱟᱦᱮᱱᱟ ᱛᱚᱠᱷᱚᱱ ᱫᱚ
ᱚᱱᱠᱟ ᱦᱚᱸ ᱟᱞᱮ ᱥᱮᱜ ᱦᱚᱸ ᱚᱱᱠᱟᱜ ᱜᱮ ᱟᱨᱠᱤ
ᱜᱚᱝᱠᱮ ᱛᱟᱦᱚᱞᱮ ᱟᱯᱮ ᱥᱮᱫ ᱫᱚ ᱛᱤᱱ ᱫᱷᱟᱣ ᱦᱩᱲᱩ ᱠᱚ ᱪᱟᱥ ᱜᱮᱭᱟ
ᱟᱞᱮ ᱥᱮᱫ ᱫᱚ ᱵᱟᱨ ᱫᱷᱟᱣ ᱢᱤᱫ ᱫᱷᱟᱣ ᱫᱷᱚᱨᱚᱱ ᱢᱤᱫ ᱫᱷᱟᱣ ᱫᱚ ᱱᱚᱜᱼᱚᱭ ᱱᱤᱭᱟᱹ ᱵᱚᱨᱥᱟ ᱨᱮ ᱟᱨ ᱢᱤᱫ ᱫᱷᱟᱣ ᱫᱷᱚᱨᱚᱱ
ᱚᱸ ᱫᱷᱚᱨᱚᱢ ᱫᱚ ᱜᱚᱝᱠᱮ ᱪᱮᱫ ᱛᱮᱠᱚ ᱨᱚᱦᱚᱭ ᱜᱮᱭᱟ ᱠᱮᱱᱮᱞ ᱫᱟᱜ ᱥᱮ ᱥᱮ ᱚᱱᱟ ᱥᱟᱢ ᱢᱟᱨᱥᱟᱞ ᱫᱟᱜ ᱠᱚᱛᱮ ᱜᱮ ᱚᱠᱟ ᱞᱮᱠᱟ
ᱦᱳᱭ ᱯᱩᱠᱷᱨᱤ ᱫᱟᱜ ᱠᱚᱛᱮ
ᱟᱞᱮ ᱥᱮᱫ ᱢᱟ ᱯᱩᱠᱷᱨᱤ ᱦᱚᱸ ᱵᱟᱹᱱᱩᱜ ᱜᱮᱭᱟ ᱟᱨ ᱥᱟᱵᱢᱟᱨᱥᱟᱞ ᱠᱚ ᱜᱮᱡᱟ ᱧᱩ ᱫᱟᱜ ᱦᱚᱸ ᱥᱟᱢ ᱢᱟᱨᱥᱟᱞ ᱛᱮ ᱠᱚᱞ ᱦᱚᱸ ᱵᱟᱹᱱᱩᱜ ᱛᱟᱞᱮᱭᱟ ᱠᱟᱨᱮᱱᱴ ᱠᱚ ᱡᱩᱫᱤ ᱫᱟᱹᱲᱼᱟ ᱛᱟᱦᱞᱮ ᱫᱟᱜ ᱧᱩ ᱞᱮ ᱫᱚᱢᱮᱞᱮ ᱟᱱᱟᱴᱚᱜ ᱜᱮᱭᱟ
ᱦᱩᱸ
ᱟᱯᱮ ᱥᱮᱫ ᱫᱚ ᱪᱮᱫ ᱞᱮᱠᱟ ᱜᱚᱝᱠᱮ ᱯᱩᱠᱷᱨᱤ ᱠᱚ ᱥᱟᱸᱜᱮ ᱜᱮ ᱢᱮᱱᱟᱜ ᱜᱮᱭᱟ ᱯᱩᱠᱷᱨᱤ ᱥᱟᱸᱜᱮ ᱢᱮᱱᱟᱜ ᱜᱮᱭᱟ ᱥᱟᱸᱜᱮ ᱜᱮᱭᱟ
ᱦᱳᱭ ᱦᱳᱭ ᱦᱳᱭ ᱦᱩᱸ ᱯᱩᱠᱷᱨᱤ ᱫᱚ ᱥᱟᱸᱜᱮ ᱜᱮᱭᱟ ᱯᱩᱠᱷᱨᱤ ᱢᱮᱱᱟᱜᱼᱟ ᱵᱟᱨᱭᱟ ᱜᱟᱱ ᱜᱮ ᱵᱟᱨ ᱯᱮᱭᱟ ᱜᱟᱱ ᱢᱮᱱᱟᱜᱼᱟ ᱟᱨᱠᱤ
ᱜᱚᱢᱠᱮ ᱟᱯᱮ ᱥᱮᱫ ᱫᱚ ᱛᱟᱦᱚᱞᱮ ᱪᱟᱥ ᱟᱵᱟᱫᱽ ᱫᱚ ᱴᱟᱠᱴᱟᱨ ᱥᱮ ᱱᱟᱦᱮᱞ ᱠᱚᱛᱮ ᱜᱮ ᱦᱩᱭᱩᱜ ᱜᱮᱭᱟ ᱚᱠᱟ ᱞᱮᱠᱟ ᱟᱞᱮ ᱢᱟᱥ ᱥᱮᱫ ᱢᱟ ᱯᱩᱨᱟᱹ ᱴᱟᱠᱴᱟᱨ ᱜᱮ ᱵᱷᱚᱨᱥᱟ ᱢᱤᱫ ᱵᱟᱨ ᱜᱮ ᱱᱟᱦᱮᱞ ᱠᱚ ᱢᱮᱱᱟᱜ ᱛᱟᱞᱮᱭᱟ ᱚᱠᱟ ᱞᱮᱠᱟ ᱟᱯᱮ ᱥᱮᱫ ᱫᱚ
ᱦᱩᱸ ᱱᱟᱦᱮᱞ ᱛᱮᱫᱚ ᱟᱨᱠᱤ ᱟᱰᱤ ᱜᱟᱹᱲᱤᱡ ᱠᱚᱢ ᱯᱚᱭᱥᱟ ᱞᱟᱜᱟᱜᱼᱟ ᱟᱨ ᱴᱟᱠᱴᱟᱨ ᱛᱮᱫᱚ ᱟᱨᱠᱤ ᱠᱟᱹᱴᱤᱡ ᱡᱟᱹᱥᱛᱤ ᱜᱮ ᱯᱚᱭᱥᱟ ᱠᱚ ᱦᱟᱛᱟᱣᱟ ᱦᱮ ᱟᱫᱚ ᱱᱮᱛᱟᱨ ᱫᱚ ᱟᱫᱚᱼᱼ ᱛᱟ ᱟᱦ ᱟᱫᱚ ᱱᱮᱛᱟᱨ ᱫᱚ ᱟᱫᱚ ᱴᱟᱠᱴᱟᱨ ᱛᱮᱜᱮ ᱪᱟᱞᱩᱜ ᱠᱟᱱᱟ ᱛᱚ ᱴᱟᱠᱴᱟᱨ ᱜᱮ ᱵᱤᱥᱤ ᱵᱮᱵᱚᱦᱟᱨ ᱦᱩᱭᱩᱜ ᱠᱟᱱᱟ ᱟᱨ ᱠᱤ ᱴᱟᱜᱼᱼ
ᱦᱮᱸ ᱜᱚᱢᱠᱮ ᱱᱚᱛᱮ ᱢᱟ ᱡᱚᱛᱚ ᱦᱚᱲ ᱜᱮ ᱩᱸ ᱩᱸ ᱠᱚᱥᱴᱚ ᱠᱚᱦᱚᱸ ᱠᱚᱢᱚᱜ ᱠᱟᱱ ᱜᱮᱭᱟ ᱟᱨᱚᱼᱼ ᱛᱚ ᱠᱚᱦᱚᱸ ᱠᱚᱢ ᱛᱮᱜᱮ ᱞᱚᱜᱚᱱ ᱠᱟᱹᱢᱤ ᱞᱟᱦᱟᱜ ᱠᱟᱱᱟ᱾ ᱟᱫᱚ ᱰᱟᱝᱨᱤ ᱠᱚᱫᱚ ᱢᱮᱱᱟᱜ ᱠᱚᱣᱟ ᱦᱟᱸ ᱚᱱᱟ ᱟᱸᱱᱟᱡᱽ ᱠᱚ ᱪᱟᱥ ᱞᱟᱹᱜᱤᱫ ᱡᱚᱜᱼᱼ ᱠᱷᱚᱱ ᱜᱮ ᱦᱩᱲᱩ ᱠᱚ ᱤᱨ ᱠᱟᱛᱮᱫ ᱡᱩᱫᱤ ᱴᱩᱠ ᱴᱟᱠ ᱟᱸᱱᱟᱡᱽ ᱨᱚᱦᱚᱭᱚᱜᱼᱟ ᱛᱟᱦᱞᱮ ᱵᱟᱨᱭᱟ ᱠᱷᱮᱛᱼᱼᱼ ᱛᱩᱫ ᱞᱟᱹᱜᱤᱫ ᱛᱚ ᱟᱨ ᱴᱟᱠᱴᱟᱨ ᱵᱟᱝᱠᱚ ᱟᱹᱜᱩᱭ ᱜᱮᱭᱟ ᱟᱹᱜᱩᱭ ᱨᱮᱦᱚᱸ ᱠᱚ ᱞᱟᱹᱭᱟᱠᱚ ᱥᱮ ᱠᱷᱚᱨᱪᱟ ᱚᱱᱟᱠᱷᱚᱱ ᱜᱮ ᱥᱩᱱᱩᱢ ᱠᱷᱚᱨᱪᱟ ᱵᱤᱥᱤ ᱞᱟᱜᱟᱜ ᱠᱟᱱᱟ ᱟᱢᱟᱜ ᱠᱷᱮᱛᱨᱮ ᱠᱚᱢ ᱯᱚᱭᱥᱟ ᱦᱩᱭᱩᱜ ᱼᱼ ᱠᱟᱱᱟ ᱥᱤᱛᱮ ᱛᱟᱦᱞᱮ ᱵᱟᱝ ᱠᱚ ᱟᱹᱜᱩᱭᱟ ᱥᱤ ᱠᱚᱨᱮ ᱟᱱᱟᱴ ᱦᱤᱡᱩᱜᱼᱟ, ᱛᱟᱦᱞᱮ ᱩᱱᱜᱮ ᱱᱟᱦᱮᱞ ᱠᱚᱛᱮ ᱥᱤ ᱦᱩᱭᱩᱜ ᱜᱮᱭᱟ
ᱮᱸᱦ
ᱚᱱᱠᱟᱱᱟᱜ ᱜᱚᱝᱠᱮ
ᱦᱳᱭ ᱴᱟᱠᱴᱟᱨ ᱛᱮᱜᱮ ᱛᱚ ᱟᱫᱚ ᱵᱤᱥᱤ ᱠᱚ ᱥᱤᱭ ᱫᱟ ᱛᱚ ᱟᱫ ᱱᱮᱛᱟᱨ ᱫᱚ᱾
ᱦᱮᱸ ᱜᱚᱢᱠᱮ
ᱴᱟᱠᱴᱟᱨ ᱛᱮᱜᱮ ᱛᱚ ᱵᱤᱥᱤ ᱵᱤᱥᱤ ᱵᱤᱥᱤ ᱡᱟᱹᱥᱛᱤ ᱯᱚᱭᱥᱟ ᱠᱚ ᱦᱟᱛᱟᱣᱮᱫ ᱨᱮᱦᱚᱸᱼᱼ ᱠᱟᱹᱢᱤ ᱢᱤᱫ ᱜᱷᱟᱹᱲᱤᱡ ᱛᱮ ᱦᱩᱭᱩᱜ ᱠᱟᱱᱟ ᱥᱮ᱾
ᱦᱮᱸ ᱜᱚᱢᱠᱮ, ᱠᱟᱹᱢᱤ ᱢᱤᱫ ᱜᱷᱟᱹᱲᱤᱡ ᱦᱩᱭᱩᱜ ᱠᱟᱱᱟ᱾
ᱥᱩᱵᱤᱫᱟᱭ ᱞᱟᱹᱜᱤᱫ ᱛᱮ ᱱᱮᱛᱟᱨ ᱫᱚ ᱥᱩᱵᱤᱫᱟᱭ ᱞᱟᱹᱜᱤᱫ ᱛᱮ ᱡᱚᱛᱚ ᱴᱟᱠᱴᱟᱨ ᱨᱮᱠᱚ ᱥᱤᱭ ᱫᱟᱠᱚ ᱥᱮ ᱴᱟᱠᱴᱟᱨ ᱛᱮᱼᱼᱼ
ᱟᱨ ᱜᱚᱢᱠᱮ ᱱᱮᱛᱟᱨ ᱫᱚ ᱵᱤᱥᱤ ᱫᱤᱱ ᱫᱟᱜ ᱦᱚᱸ ᱵᱟᱝ ᱛᱟᱦᱮᱱ ᱫᱚ ᱡᱮ ᱥᱤ ᱯᱚᱪᱟᱱ ᱦᱟᱛᱟᱲ ᱠᱟᱜᱼᱟ ᱵᱤᱱ᱾ ᱚᱱᱟ ᱦᱚᱸᱛᱚ ᱵᱟᱝ ᱦᱩᱭᱩᱜᱼᱟ᱾ ᱟᱨ ᱱᱟᱦᱮᱞ ᱛᱮᱠᱷᱟᱱ, ᱴᱟᱠᱴᱟᱨ ᱛᱮᱠᱷᱟᱱ ᱞᱚᱜᱚᱱ ᱜᱮ ᱦᱩᱭᱱᱟ ᱞᱚᱜᱚᱱ ᱨᱚᱦᱚᱭ ᱠᱟᱜ ᱵᱤᱱ ᱩᱱ ᱛᱮᱜᱮ ᱫᱟᱜ ᱦᱚᱸ ᱟᱸᱡᱮᱛ ᱨᱮ ᱦᱚᱸ ᱴᱷᱤᱠ ᱜᱮᱭᱟ᱾
ᱦᱩᱸ ᱦᱩᱸ ᱫᱟᱜ ᱢᱤᱫ ᱥᱮᱫ ᱵᱚᱞᱚᱜ ᱨᱮᱦᱚᱸ ᱱᱚᱱᱛᱮ ᱞᱩᱴᱟᱹᱨ ᱪᱟᱞᱟᱜ ᱠᱟᱱᱟ ᱦᱩᱸ᱾
ᱟᱞᱮ ᱥᱮᱱ ᱢᱟ ᱜᱚᱢᱠᱮ ᱫᱟᱜ ᱦᱚᱸ ᱵᱟᱝ ᱛᱟᱦᱮᱱᱟ ᱫᱚᱢᱮ ᱫᱟᱜ ᱠᱮᱫᱟᱭ ᱡᱟᱯᱩᱫᱽᱼᱼᱼ ᱛᱟᱦᱞᱮ ᱚᱱᱟ ᱢᱚᱫᱽᱫᱷᱮ ᱨᱮᱜᱮ ᱠᱚ ᱫᱤᱱ ᱛᱮᱜᱮ ᱟᱞᱮ ᱮᱨ ᱵᱟᱲᱟᱭ ᱫᱟ ᱚᱱᱟᱜᱮ ᱦᱩᱭᱩᱜᱼᱟ ᱟᱨ ᱵᱟᱠᱷᱟᱱ ᱚᱦᱚ ᱵᱤᱱ ᱞᱚᱰ ᱠᱮᱭᱟ᱾
ᱦᱩᱸ
ᱚᱱᱟᱴᱟᱜ ᱟᱱᱟᱴ ᱫᱚ ᱵᱤᱥᱤ ᱜᱮᱭᱟ᱾
ᱦᱮᱸ ᱛᱟᱦᱞᱮ ᱟᱯᱮ ᱥᱮᱫ, ᱛᱟᱦᱞᱮ ᱟᱯᱮᱥᱮᱫ ᱫᱚ ᱪᱮᱜ ᱠᱟᱱ ᱡᱟᱭᱜᱟ ᱵᱤᱨ ᱥᱮᱼᱼ
ᱵᱤᱨ ᱦᱚᱸ ᱜᱚᱢᱠᱮ ᱢᱮᱱᱟᱜᱼᱟ᱾ ᱵᱩᱨᱩ ᱦᱚᱸ ᱵᱟᱝ ᱵᱤᱨ ᱦᱚᱸ ᱢᱮᱱᱟᱜᱼᱟ ᱵᱟᱹᱞᱤ ᱜᱮᱭᱟ ᱟᱞᱮ ᱥᱟᱝ ᱦᱟᱥᱟ ᱠᱚᱫᱚ᱾ ᱟᱯᱮ ᱥᱮᱫ ᱫᱚ ᱜᱚᱢᱠᱮᱼᱼ ᱢᱟᱱᱮ ᱵᱟᱹᱞᱤᱭᱟ ᱥᱮ ᱪᱤᱠᱟᱹᱲ ᱪᱤᱴ ᱜᱮᱭᱟ ᱦᱟᱥᱟ ᱠᱚ ᱟᱯᱮᱥᱮᱫ ᱫᱚ?
ᱟᱞᱮᱥᱮᱫ ᱫᱚ ᱵᱟᱝ ᱪᱤᱴᱟ, ᱢᱟᱱᱮ ᱵᱟᱹᱞᱤ ᱜᱮᱭᱟ ᱟᱸ ᱞᱟᱛᱟᱨ ᱨᱮᱫᱚ ᱟᱞᱮᱭᱟᱜ ᱢᱟᱱᱮ ᱟᱞᱮ ᱫᱚᱼᱼ ᱛᱳ ᱞᱟᱛᱟᱨ ᱫᱷᱟᱨᱮ ᱥᱮᱫ ᱫᱚ ᱠᱟᱹᱴᱤᱡ ᱪᱤᱴ ᱧᱚᱜ ᱜᱮᱭᱟ ᱟᱨᱠᱤ᱾
ᱛᱟᱦᱞᱮ ᱟᱯᱮᱭᱟᱜ ᱚᱱᱟ ᱪᱤᱴ ᱥᱮᱫ ᱫᱚ ᱦᱟᱥᱟ ᱠᱚ ᱢᱮᱱᱟᱜ ᱛᱟᱯᱮᱭᱟ ᱥᱮ ᱵᱟᱝ ᱜᱚᱢᱠᱮ?
ᱵᱟᱝ ᱪᱤᱴ ᱥᱮᱫ ᱫᱚ ᱵᱟᱹᱱᱩᱜ ᱛᱟᱞᱮᱭᱟ ᱟᱞᱮᱥᱮᱫ, ᱟᱞᱮᱥᱮᱫ ᱦᱚᱸ ᱟᱹᱵᱤᱱ ᱞᱮᱠᱟᱱᱟᱜ ᱜᱮ ᱵᱟᱹᱞᱤ ᱟᱨᱠᱤ ᱵᱟᱹᱞᱤ ᱠᱷᱮᱛ ᱜᱮ᱾
ᱟᱫᱚ ᱵᱟᱞᱤ ᱠᱷᱮᱛ ᱠᱚᱫᱚ ᱢᱟᱱᱮ ᱦᱩᱲᱩ ᱤᱨ ᱠᱟᱛᱮᱫ ᱟᱫᱚ ᱵᱟᱹᱞᱤ ᱠᱷᱮᱛ ᱠᱚ ᱫᱚ ᱪ ᱢᱟᱱᱮ ᱦᱩᱲᱩ ᱤᱨ ᱠᱟᱛᱮᱫ ᱪᱮᱫ ᱯᱮ ᱨᱚᱦᱚᱭ ᱜᱮᱭᱟ ᱪᱮᱫ ᱠᱚ ᱤᱭᱟᱹ ᱵᱷᱟᱜᱤ ᱦᱩᱭᱩᱜ ᱜᱮᱭᱟ ᱵᱷᱟᱜᱤᱮ ᱟᱞᱩ ᱢᱟ ᱵᱷᱟᱜᱤ ᱦᱩᱭᱩᱜᱼᱟ ᱞᱭᱟ ᱠᱚ ᱟᱹᱞᱩ ᱛᱩᱨᱢᱩᱡᱽ ᱥᱚᱥᱟ ᱠᱚ ᱦᱚᱸ
ᱱᱤᱭᱟᱹ ᱥᱚᱵᱽᱡᱤ ᱠᱚ ᱟᱢ ᱵᱮᱸᱜᱟᱲᱟ ᱵᱮᱸᱜᱟᱲ ᱦᱮᱸ ᱚᱱᱟ ᱵᱮᱸᱜᱟᱲ ᱠᱚᱦᱚᱸ ᱵᱤᱱ ᱞᱟᱹᱭ ᱠᱮᱫ ᱚᱱ ᱚᱱᱟ ᱨᱚᱦᱚᱭ ᱜᱮ ᱦᱩᱭᱩᱜᱼᱟ ᱟᱨᱼᱼ ᱦᱳᱭᱳᱜ ᱠᱟᱱᱟ ᱥᱚᱥᱟᱼᱼ ᱥᱚᱥᱟ ᱢᱮᱱᱟᱜᱼᱟ ᱢᱚᱴᱚᱨ ᱛᱟᱨᱯᱚᱨᱮ ᱚᱱᱮ ᱢᱮᱫᱴᱟᱝ ᱡᱚᱢ ᱢᱟ ᱵᱟᱠᱚ ᱡᱚᱢᱟ ᱢᱚᱴᱚᱨ ᱥᱤᱵᱤᱞ ᱜᱮ ᱵᱩᱡᱷᱟᱹᱜ᱾
ᱦᱮᱸ ᱜᱚᱢᱠᱮ ᱫᱟᱜ ᱛᱚ
ᱦᱮᱸ ᱵᱟᱝ ᱚᱱᱟ ᱫᱚ ᱵᱟᱝ ᱢᱟᱱᱮ ᱢᱚᱴᱚᱨ ᱥᱩᱴᱤ ᱟᱨᱠᱤ ᱡᱟᱦᱟᱸ ᱠᱚ ᱢᱮᱛᱟᱜ ᱠᱟᱱᱟ ᱪᱩᱴᱤ ᱟᱨᱠᱤ ᱢᱚᱴᱚᱨ ᱥᱩᱴᱤ ᱡᱮᱞᱮᱧᱚᱜ ᱟᱨᱠᱤ ᱦᱳᱭ᱾ ᱦᱳᱭ ᱚᱱᱟ ᱨᱚᱦᱚᱭ ᱦᱩᱭᱳᱜᱼᱟ᱾
ᱦᱮᱸ ᱜᱚᱝᱠᱮ ᱟᱞ ᱥᱮᱫ ᱢᱟ ᱟᱫᱟ ᱫᱟ ᱵᱟᱛᱟᱞ ᱵᱟᱝ ᱠᱚ ᱨᱚᱦᱚᱭ ᱜᱮᱭᱟ ᱟᱯᱮᱥᱮᱫ? ᱫᱟᱜᱼᱟ ᱡᱟᱦᱟᱸ᱾
ᱪᱮᱫ?
ᱫᱟ ᱢᱟᱱᱟ ᱚᱛ ᱞᱟᱛᱟᱨ ᱨᱮ ᱫᱟᱜ ᱫᱚ ᱵᱟᱫᱟᱢ ᱵᱟᱫᱟᱢ᱾
ᱳ ᱦᱮᱸ ᱨᱚᱦᱚᱭ ᱦᱳᱭᱩᱜᱼᱟ᱾
ᱠᱟᱡᱽ ᱵᱟᱫᱟᱢ ᱜᱮ ᱵᱮᱥᱤᱭᱟ ᱟᱫᱚ ᱟᱯᱤ ᱥᱮ ᱢᱮᱱᱟᱜᱼᱟ, ᱥᱮ ᱜᱚᱝᱠᱮ ᱪᱮᱫ ᱞᱮᱠᱟ ᱦᱳᱭ ᱦᱮᱸ ᱠᱟᱡᱩ ᱵᱟᱫᱟᱢ
ᱦᱟᱭ ᱟᱹᱰᱤ ᱟᱹᱰᱤ ᱡᱳᱨ ᱟᱹᱰᱤ ᱡᱳᱨ ᱵᱤᱨ ᱭᱟᱞᱤ ᱡᱳᱨ
ᱚ ᱠᱟᱡᱩ ᱵᱟᱫᱟᱢ ᱠᱚᱫᱚ ᱢᱮᱱᱟᱜ ᱛᱟᱯᱮ ᱜᱮᱭᱟ?
ᱦᱳᱭ ᱦᱳᱭ ᱢᱤᱫ ᱥᱟᱭᱤᱴ ᱨᱮ ᱢᱮᱱᱟᱜᱼᱟ, ᱟᱨᱠᱤ ᱵᱟᱜᱟᱱ ᱵᱟᱜᱟᱱ
ᱦᱳᱭ ᱜᱚᱢᱠᱮ
ᱵᱤᱨ ᱠᱚ ᱡᱟᱹᱥᱛᱤ ᱜᱮᱭᱟ ᱟᱨᱠᱤ
ᱦᱟᱹᱛᱤ ᱠᱚ ᱵᱟᱝ ᱠᱚ ᱪᱟᱞᱟᱜ ᱜᱮᱭᱟ ᱜᱚᱝᱠᱮ ᱯᱮᱥᱮᱫ?
ᱢᱮᱱᱟᱜ ᱠᱚᱜᱮᱭᱟ ᱟᱞᱮ ᱢᱮᱥᱟ ᱨᱮᱜᱮ ᱟᱨᱠᱤ
ᱦᱮᱸ ᱜᱚᱢᱠᱮ ᱟᱹᱯᱮ ᱠᱚᱨᱮ ᱥᱩᱠᱨᱤ ᱠᱚ ᱪᱮᱫ ᱠᱚ ᱪᱟᱥ ᱠᱚᱜᱮ ᱜᱚᱢᱠᱮ ᱥᱩᱠᱨᱤ ᱠᱚ ᱟᱲᱟᱜ ᱟᱹᱛᱩ ᱠᱚᱨᱮᱢᱟ ᱩᱱᱠᱩᱴᱷᱤᱱ ᱡᱮᱣ ᱠᱚ ᱪᱟᱥ ᱠᱚ ᱥᱟᱯ ᱠᱚᱣᱟ ᱚᱲᱟᱜ ᱯᱩᱛᱤ ᱵᱟᱨ ᱯᱮ ᱠᱟᱛᱮ ᱠᱚ ᱪᱟᱥ ᱟᱠᱟᱫ ᱠᱚᱣᱟ ᱜᱚᱝᱠᱮ ᱟᱞᱮ ᱥᱮᱫ ᱫᱚ᱾ ᱟᱯᱮ ᱥᱮᱫ ᱫᱚ ᱚᱠᱟ ᱞᱮᱠᱟ?
ᱟᱢ ᱢᱟᱱᱮ ᱪᱟᱥ ᱠᱚᱣᱟᱵᱤᱱ ᱫᱚ ᱴᱷᱤᱠ ᱜᱮᱭᱟ, ᱟᱫᱚ ᱟᱫᱚ ᱡᱩᱫᱤ ᱟᱲᱟᱜ ᱠᱚᱣᱟᱵᱤᱱ ᱢᱟᱡᱷᱮ ᱢᱚᱫᱽᱫᱷᱮ ᱮᱴᱟᱜ ᱥᱮᱫ ᱠᱚ ᱪᱟᱞᱟᱜᱼᱟ ᱥᱮ ᱦᱚᱲᱚᱜ ᱥᱮᱫ ᱦᱚᱸ ᱟᱫᱚ ᱟᱫᱚ ᱠᱟᱹᱴᱤᱡ ᱦᱚᱲ ᱵᱟᱠᱚ ᱮᱜᱮᱨᱟ, ᱚᱱᱟ ᱠᱷᱟᱹᱛᱤᱨ ᱛᱮ ᱠᱟᱹᱴᱤᱡ ᱠᱚᱢ ᱜᱮ ᱠᱚ ᱪᱟᱥ ᱠᱚᱣᱟ ᱟᱨᱠᱤ᱾
ᱟᱞᱮ ᱥᱮᱫ ᱫᱚ ᱮᱜᱮᱨ ᱦᱚᱲ ᱮᱜᱮᱨ ᱡᱚᱢ ᱮᱜᱮᱨ ᱦᱚᱲ ᱫᱚᱠᱚ ᱠᱚᱢ ᱟᱠᱟᱱᱟ ᱮᱜᱮᱨ ᱡᱟᱦᱟᱸᱭ ᱠᱚ ᱮᱜᱮᱨ ᱦᱚᱪᱚᱜᱼᱟ ᱩᱱᱠᱩ ᱠᱚ ᱵᱤᱥᱤ ᱵᱮᱥᱤᱭ ᱠᱟᱱᱟ ᱜᱚᱢᱠᱮ ᱢᱤᱫ ᱠᱟᱛᱷᱟ ᱛᱮᱫᱚ ᱟᱫᱚ ᱠᱚ ᱟᱲᱟᱜ ᱠᱟᱠᱚᱣᱟ ᱟᱫᱚ ᱵᱟᱲᱜᱮ ᱠᱚᱨᱮ ᱡᱟᱦᱟᱱᱟᱜ ᱵᱟᱝᱞᱮ ᱨᱚᱦᱚᱭ ᱫᱟᱲᱮᱭᱟᱜ ᱠᱟᱱᱟᱭᱟ ᱟᱨ ᱱᱮᱴ ᱠᱚ ᱮᱰᱟᱣ ᱠᱟᱛᱮ ᱦᱚᱸ ᱦᱮᱸ ᱢᱟᱱᱮ ᱮᱴᱮᱫ ᱠᱟᱛᱮ ᱦᱚᱸ ᱚᱲᱮᱡ ᱤᱫᱤᱭᱟ ᱠᱚ᱾ ᱟᱨ ᱛᱤᱱᱟᱹᱜ ᱵᱤᱱ ᱢᱮᱛᱟ ᱠᱚᱣᱟ ᱜᱚᱢᱠᱮ ᱦᱚᱲ ᱫᱚ ᱩᱱᱤ ᱡᱩᱫᱤ ᱵᱤᱱ ᱞᱟᱜᱟ ᱫᱤᱭᱮ ᱞᱟᱹᱭ ᱟᱹᱞᱤᱧ ᱫᱚ ᱵᱟᱝ ᱠᱟᱱᱟᱭ ᱚᱱᱠᱟᱱᱟᱜ ᱠᱚ ᱩᱱᱠᱩᱥᱩᱵᱤᱫ ᱠᱚ᱾ ᱚᱛᱷᱚ ᱛᱚ ᱟᱭᱟᱜ ᱠᱚᱲᱟᱨ ᱨᱮ ᱪᱟᱞᱟᱭ ᱠᱤᱱᱛᱩ ᱞᱟᱹᱭᱟ ᱤᱧ ᱫᱚ ᱵᱟᱝ ᱠᱟᱱᱟᱭ
ᱵᱟᱭ ᱵᱟᱭ ᱫᱩᱥᱚᱜ ᱜᱮᱭᱟ ᱟᱨ ᱟᱡ ᱫᱚ
ᱦᱮᱸ
ᱢᱟᱱᱮ ᱠᱤᱪᱷᱩ ᱛᱮ ᱟᱡ ᱫᱚ ᱵᱟᱝ ᱥᱤᱠᱟᱹᱨᱚᱜᱼᱟ ᱡᱮ ᱤᱧᱤᱡ ᱠᱟᱱᱟ ᱢᱮᱱᱛᱮ ᱪᱮᱫ?
ᱦᱮᱸ ᱦᱮᱸ
ᱱᱤᱡᱮᱨᱟᱜ ᱫᱚ ᱫᱚ ᱱᱤᱡᱮᱛᱮ ᱢᱚᱱᱟᱣ ᱠᱟᱴᱤᱡ ᱵᱩᱡᱷᱟᱹ ᱥᱮ
ᱦᱮᱸ ᱜᱚᱢᱠᱮ ᱚᱱᱠ ᱜᱮ ᱟᱨ ᱵᱤᱥ ᱠᱚᱦᱚᱸ ᱡᱩᱫᱤ ᱮᱢᱟ ᱠᱚᱣᱟᱞᱮ ᱦᱮᱸ ᱟᱞᱮ ᱟᱹᱛᱩ ᱨᱮ ᱢᱤᱫᱴᱟᱝ ᱦᱚᱲ ᱵᱤᱥ ᱡᱚᱢ ᱩᱱᱠᱩ ᱡᱤᱭᱟᱹᱞᱤ ᱠᱚ ᱟᱨ ᱵᱷᱟᱹᱜᱤ ᱠᱚᱣᱟ ᱩᱱᱤ ᱴᱷᱮᱱ ᱠᱚ ᱪᱟᱞᱟᱜᱼᱟ, ᱛᱤᱠᱱᱩ ᱠᱚ ᱟᱹᱜᱩᱣᱟ ᱠᱚᱣᱟ ᱢᱟᱱᱮ ᱟᱞᱮ ᱪᱟᱹᱥᱤ ᱦᱚᱲ ᱜᱮᱞᱮ ᱠᱟᱭᱫᱟ ᱦᱚᱪᱚ ᱠᱟᱱᱟ ᱜᱚᱢᱠᱮ ᱩᱱᱠᱩ ᱪᱟᱥ ᱠᱚᱫᱚ ᱢᱟᱱᱮ ᱩᱱᱠᱩ ᱡᱟᱦᱟᱸ ᱤᱭᱟᱹ ᱠᱚ ᱪᱟᱥ ᱠᱚ ᱥᱩᱠᱨᱤ ᱠᱚ ᱩᱱᱠᱩ ᱠᱚᱜᱮ ᱵᱷᱟᱹᱜᱮ ᱠᱟᱱᱟ ᱠᱚ ᱵᱚᱨᱚᱱ
ᱦᱩᱸ ᱦᱩᱸ ᱟᱹᱰᱤ ᱡᱳᱨ ᱚᱱᱠᱟ ᱜᱮ ᱜᱚᱴᱟ ᱫᱷᱟᱨ ᱚᱱᱠᱟ ᱜᱮ ᱪᱟᱞᱟᱜ ᱠᱟᱱᱟ᱾
ᱜᱚᱢᱠᱮ ᱛᱟᱦᱚᱞᱮ ᱢᱮᱨᱚᱢ ᱰᱟᱹᱝᱨᱤ ᱠᱚᱫᱚ ᱛᱤᱭ ᱯᱮ ᱪᱟᱥ ᱠᱚ ᱟᱹᱜᱩᱭᱟ ᱢᱮ ᱠᱚ ᱵᱷᱮᱰᱟ ᱠᱚ
ᱦᱳᱭ ᱢᱮᱨᱚᱢ ᱢᱮᱨᱚᱢ ᱰᱟᱹᱜᱽᱨᱤ ᱠᱚᱫᱚ ᱡᱟᱥᱛᱤ ᱠᱚ ᱫᱚ ᱵᱟᱹᱱᱩᱜ ᱠᱚᱣᱟ ᱠᱟᱹᱴᱤᱡ ᱥᱤᱢᱤᱛᱚ ᱢᱚᱫᱽᱫᱷᱮ ᱨᱮᱜᱮ ᱢᱮᱱᱟᱜ ᱠᱚᱣᱟ᱾ ᱥᱤᱢᱤᱛᱚ ᱢᱚᱫᱚᱛᱷ
ᱦᱮᱸ ᱜᱚᱢᱠᱮ ᱟᱨ ᱥᱤᱢ ᱠᱚ ᱵᱚᱭᱞᱟᱨ ᱯᱷᱟᱨᱟᱢ ᱠᱚ ᱵᱟᱹᱱᱩᱜ ᱛᱟᱯᱮᱭᱟ ᱜᱚᱢᱠᱮ ᱟᱯᱮᱥᱮᱫ ᱫᱚ?
ᱟᱞᱮ ᱥᱮᱫ ᱫᱚ ᱵᱟᱹᱱᱩᱜᱼᱟ ᱮᱴᱟᱜ ᱥᱮᱫ ᱨᱮ ᱢᱮᱱᱟᱜᱼᱟ᱾
ᱚ ᱟᱨ ᱥᱤᱢ ᱠᱚ ᱥᱤᱢ ᱠᱚ ᱫᱤᱥᱤ ᱥᱤᱢ ᱠᱚ ᱪᱮᱫ ᱠᱚᱯᱮ ᱪᱟᱥ ᱟᱠᱟᱫ ᱠᱚᱜᱮ ᱛᱤᱱ ᱡᱳᱨ ᱢᱮᱱᱟᱜ